ᱦᱮᱞᱳ, ᱦᱮᱞᱳ ᱜᱚᱝᱠᱮ ᱟᱸᱡᱚᱢᱮᱫ ᱵᱮᱱ? ᱦᱳᱭ, ᱡᱚᱦᱟᱨ ᱜᱮ ᱾
ᱦᱳᱭ, ᱜᱚᱝᱠᱮ ᱟᱹᱞᱤᱧ ᱦᱚᱸ ᱱᱟᱯᱟᱭ ᱜᱮᱭᱟ, ᱟᱵᱮᱱ ᱚᱠᱟ ᱞᱮᱠᱟ ᱢᱮᱱᱟᱜ ᱵᱮᱱᱟ?
ᱟᱹᱞᱤᱧ ᱱᱟᱯᱟᱭ ᱜᱮᱭᱟᱞᱤᱧ ᱟ ᱚᱲᱟᱜ ᱠᱚ ᱡᱚᱛᱚ ᱱᱟᱯᱟᱭ ᱜᱮᱭᱟ ᱠᱚ ᱜᱚᱝᱠᱮ ᱾
ᱦᱳᱭ ᱜᱚᱝᱠᱮ ᱚᱲᱟᱜ ᱦᱚᱲᱦᱚ ᱡᱚᱛᱚ ᱜᱮ ᱱᱟᱯᱟᱭ ᱜᱮᱭᱟᱠᱚ ᱟᱨ ᱜᱚᱝᱠᱮ ᱟᱯᱮᱨᱮ ᱨᱮᱱ ᱚᱲᱟᱜ ᱦᱚᱲ ᱡᱚᱛᱚ ᱜᱮ ᱱᱟᱯᱟᱭ ᱜᱮᱭᱟᱠᱚᱛᱚ?
ᱦᱳᱭ ᱱᱟᱯᱟᱭ ᱜᱮᱭᱟ ᱠᱚ ᱟᱯᱟᱫᱚᱛᱚ ᱡᱚᱛᱷᱟᱛ ᱜᱮᱭᱟ ᱠᱚ ᱪᱟᱸᱫᱳ ᱵᱚᱸᱜᱟ ᱟᱥᱤᱥ ᱛᱮ ᱾ ᱟᱸ, ᱟᱯᱮ ᱠᱚᱨᱮᱱ ᱜᱮ ᱡᱚᱛᱚ ᱱᱟᱯᱟᱭ ᱜᱮᱛᱚ? ᱦᱳᱭ, ᱟᱫᱚ ᱦᱟᱸᱜ ᱡᱚᱛᱚᱣᱟᱜ ᱱᱟᱯᱟᱭ ᱞᱮᱱᱠᱷᱟᱡ ᱜᱮ ᱡᱚᱛᱚ ᱱᱟᱯᱟᱭ ᱜᱮ ᱾
ᱦᱳᱭ ᱦᱳᱭ ᱾ ᱜᱚᱝᱠᱮ ᱛᱟ ᱞᱟᱹᱭ ᱛᱟᱦᱮᱸ, ᱞᱟᱹᱭ ᱵᱮᱱ ᱾ ᱜᱚᱝᱠᱮ ᱛᱮᱤᱦᱤᱧ ᱫᱚ ᱟᱨ ᱪᱮᱫ ᱞᱧ ᱜᱚᱢᱠᱮ ᱛᱮ, ᱹᱦᱮᱹᱧ ᱫᱚ ᱪᱮᱫ ᱵᱮᱱ ᱢᱮᱱᱟ ᱚᱠᱟᱴᱟᱜ ᱥᱟᱛᱟᱢ ᱤᱫᱤ ᱠᱟᱛᱮ ᱞᱟᱝ ᱟᱞᱳᱪᱚᱱᱟᱭᱟ ᱟᱨ ᱪᱮᱫ, ᱚᱱᱟ ᱤᱫᱤ ᱠᱟᱛᱮ?
ᱴᱷᱚᱲᱚᱝᱻᱻᱥᱟᱹᱨᱤᱜᱮ ᱜᱚᱝᱠᱮ ᱟᱫᱚ ᱦᱟᱸᱜ ᱥᱟᱛᱟᱢ ᱫᱚ ᱦᱟᱸᱜ ᱪᱩᱥ ᱦᱳᱭ ᱠᱟᱱᱟ ᱾ ᱮ, ᱚᱞᱚᱜ ᱯᱟᱲᱦᱟᱜ ᱨᱮ ᱡᱩᱣᱟᱹᱱ ᱠᱚ ᱪᱤᱠᱟᱹ ᱠᱟᱛᱮ ᱵᱚᱱ ᱞᱟᱦᱟ ᱵᱩᱨᱩᱜᱼᱟ ᱾ ᱦᱮᱸ ᱥ-ᱥ-ᱥ-ᱥᱤᱡ ᱾ ᱟᱨ ᱪᱤᱠᱟᱹᱠᱟᱛᱮ ᱞᱟᱦᱟ ᱪᱮᱛᱟᱱ ᱪᱮᱛᱟᱱ ᱱᱟᱯᱟᱭ ᱡᱟᱭᱜᱟ ᱨᱮᱵᱚᱱ ᱪᱟᱞᱟᱣ ᱫᱟᱲᱮᱭᱟᱜᱼᱟ ᱱᱟᱯᱟᱭ ᱵᱚᱱ ᱡᱚᱵ ᱫᱟᱲᱮᱭᱟᱜᱼᱟ ᱾ ᱠᱮ ᱥᱟᱶ ᱚᱱᱠᱟ ᱠᱟᱛᱮ ᱱᱚᱣᱟ ᱤᱫᱤ ᱠᱟᱛᱮ ᱞᱟᱝ ᱠᱟᱛᱷᱟᱜᱼᱟ ᱾ ᱮᱸ ᱟᱫᱚ ᱦᱟᱸᱜ ᱜᱚᱝᱠᱮ ᱟᱯᱮ ᱠᱚᱨᱮ ᱜᱮ ᱦᱟᱸᱜ ᱤᱥᱠᱩᱞ ᱠᱚᱫᱚ ᱛᱤᱱᱟᱹᱜ ᱜᱟᱱ ᱢᱮᱱᱟᱜ ᱟᱠᱟᱜᱼᱟ ᱥᱩᱨ ᱥᱩᱯᱩᱨ ᱢᱮᱱᱟᱜ ᱟᱥᱮ ᱵᱟᱝ ᱛᱤᱱᱟᱹᱜ ᱥᱟᱺᱜᱤᱧ ᱠᱚᱨᱮ ᱢᱮᱱᱟᱜᱼᱟ ᱱᱚᱣᱟ ᱞᱟᱝ ᱠᱟᱛᱷᱟ ᱟᱨᱠᱤ ᱾
ᱟᱪ-ᱪᱷᱟ ᱾
ᱟᱦ ᱾ ᱠᱟᱹᱴᱤᱡ ᱞᱟᱹᱭ ᱫᱟᱨᱟᱭ ᱛᱟᱞᱟᱝ ᱢᱮ ᱾ ᱟᱫᱚ ᱚᱞᱚᱜ ᱯᱟᱲᱦᱟᱜ ᱫᱚ ᱱᱚᱝᱠᱟᱱᱟᱜ ᱡᱤᱱᱤᱥ ᱠᱟᱱᱟ ᱟᱫᱚ ᱠᱟᱹᱴᱤᱡ ᱤᱧ ᱞᱟᱹᱭ ᱞᱮᱜᱮ, ᱚᱞᱚᱜ ᱯᱟᱲᱦᱟᱜ ᱫᱚ ᱱᱚᱝᱠᱟᱱᱟᱜ ᱡᱤᱱᱤᱥ ᱠᱟᱱᱟ ᱜᱚᱝᱠ ᱠᱮ ᱟᱫᱚ ᱦᱟᱸᱜ ᱢᱟᱹᱱᱢᱤ ᱢᱚᱱᱮᱭ ᱢᱟᱨᱥᱟᱞᱟ ᱦᱮᱸ ᱾ ᱟᱨ ᱢᱤᱫᱴᱟᱝ ᱥᱚᱴᱷᱤᱠ ᱫᱤᱥ ᱜᱮ ᱫᱤᱥ ᱦᱩᱫᱤᱥ ᱜᱮᱭᱟᱱ ᱵᱚᱱ ᱦᱟ-ᱟᱨᱡᱟᱣ ᱫᱟᱲᱮᱭᱟᱜᱼᱟ ᱾ ᱟᱨ ᱢᱤᱫᱴᱟᱝ ᱱᱚᱣᱟ ᱫᱟᱨᱟᱭ ᱛᱮ ᱟᱵᱚᱣᱟᱜ ᱟ ᱟ -ᱢᱤᱫᱴᱟᱝ ᱠᱟᱹᱢᱤ ᱵᱚᱱ ᱧᱟᱢ ᱫᱟᱲᱮᱭᱟᱜᱼᱟ ᱥᱮ ᱱᱚᱝᱠᱟ ᱠᱟᱛᱮ ᱴᱟᱠᱟ ᱵᱚᱱ ᱟᱨᱡᱟᱣ ᱫᱟᱲᱮᱭᱟᱜᱼᱟ ᱵᱷᱟᱹᱜᱤ ᱯᱚᱛᱷ ᱨᱮᱵᱚᱱ ᱡᱚᱵ ᱫᱟᱲᱮᱭᱟᱜᱼᱟ ᱾ ᱛᱚ ᱚᱱᱠᱟ ᱠᱟᱛᱮ ᱢᱤᱫᱴᱟᱱ ᱜᱮᱭᱟᱱ ᱵᱚᱱ ᱧᱟᱢᱟ ᱚᱞᱚᱜ ᱯᱟᱲᱦᱟᱜ ᱛᱟᱞᱟ ᱛᱮ, ᱦᱮᱸ ᱾ ᱛᱚ ᱦᱟᱸᱜ, ᱚᱱᱠᱟ ᱞᱮᱠᱟᱛᱮᱧ ᱞᱟᱹᱭᱟᱼᱟ, ᱛᱟᱞᱦᱮ ᱟᱯᱮ ᱥᱮᱫ ᱜᱮ ᱦᱟᱸᱜ ᱤᱥᱠᱩᱞ ᱠᱚ ᱪᱮᱫ ᱞᱮᱠᱟ ᱢᱮᱱᱟᱜᱼᱟ ᱦᱩᱰᱤᱧ ᱤᱥᱠᱩᱞ ᱠᱚ ᱥᱟᱶᱛᱮ ᱞᱟᱹᱴᱩ ᱤᱥᱠᱩᱞ ᱠᱚ ᱠᱟᱹᱴᱤᱡ ᱞᱟᱹᱭ ᱛᱟᱨᱟᱭ ᱵᱮᱱ?
ᱜᱚᱝᱠᱮ ᱟᱞᱮ ᱟᱹᱛᱩ ᱴᱚᱞᱟ ᱢᱟᱱᱮ ᱥᱩᱨ ᱨᱮᱜᱮ ᱟᱨ ᱪᱮᱫ ᱢᱟᱱᱮ ᱯᱟᱨᱟᱭᱢᱮᱨᱤ ᱤᱥᱠᱩᱞ ᱦᱚᱸ ᱢᱮᱱᱟᱜᱼᱟ ᱥᱟᱶᱛᱮ ᱦᱟᱭ ᱤᱥᱠᱩᱞ ᱫᱚ ᱵᱟᱝ ᱢᱮᱱᱟᱜᱼᱟ ᱮᱭᱤᱴ ᱫᱷᱟᱹᱵᱤᱡ ᱚᱱᱟ ᱯᱚᱨ ᱤᱥᱠᱩᱞ ᱢᱮᱱᱟᱜᱼᱟ ᱾ ᱚᱱᱟ ᱫᱚ ᱵᱟᱝᱞᱟ ᱢᱤᱰᱤᱭᱟᱢ ᱛᱟᱦᱮᱸ ᱠᱟᱱᱟ ᱟᱨ ᱪᱮᱫ?
ᱟᱪᱪᱷᱟ ᱟᱪᱪᱷᱟ ᱾
ᱤᱱᱟᱹ ᱛᱟᱭᱚᱢ ᱟᱞᱮᱭᱟᱜ ᱡᱟᱦᱟᱸ ᱮ ᱢᱟᱱᱮ ᱠᱟᱹᱴᱤᱡ ᱥᱟᱸᱜᱤᱧ ᱧᱚᱜ ᱨᱮᱜᱮ ᱦᱟᱭ ᱤᱥᱠᱩᱞ ᱢᱮᱱᱟᱜᱼᱟ ᱾ ᱥᱟᱶᱛᱮ ᱟᱞᱮ ᱵᱟᱡᱟᱨ ᱨᱮᱫᱚ ᱠᱚᱞᱮᱡᱽ ᱠᱚ ᱢᱮᱱᱟᱜᱼᱟ, ᱢᱮᱱᱠᱷᱟᱱ ᱚᱱᱟ ᱠᱚᱫᱚ ᱠᱷᱟᱹᱞᱤ ᱵᱟᱝᱞᱟ ᱢᱤᱰᱤᱭᱟᱢ ᱛᱮᱜᱮ ᱾ ᱟᱪᱪᱷᱟ ᱾ ᱛᱟᱯᱚᱨ ᱟᱞᱮ ᱠᱷᱚᱱ ᱯᱚᱧᱪᱟᱥ ᱠᱤᱞᱳᱢᱤᱴᱟᱨ ᱥᱟᱸᱜᱤᱧᱟ ᱟᱨ ᱪᱤ ᱚᱸᱰᱮ ᱠᱟᱹᱴᱤᱡ ᱢᱟᱱᱮ ᱦᱟᱭ ᱤᱥᱠᱩᱞ ᱢᱮᱱᱟᱜᱼᱟ ᱟᱪᱪᱷᱟ ᱾
ᱚᱸᱰᱮ ᱫᱚ ᱟᱨ ᱪᱮᱫ ᱦᱟᱭ ᱤᱥᱠᱩᱞ ᱥᱟᱶ ᱢᱟᱱᱮ ᱪᱮᱫ ᱢᱟᱱᱮ ᱥᱟᱱᱛᱟᱞᱤ ᱢᱤᱰᱤᱭᱟᱢ ᱥᱟᱶᱛᱮ ᱵᱟᱝᱞᱟ ᱢᱤᱰᱤᱭᱟᱢ ᱵᱟᱱᱟᱨ ᱢᱮᱥ ᱢᱮᱱᱟᱜᱼᱟ ᱟᱨ ᱪᱮᱫ ᱾
ᱮᱸᱦ ᱾
ᱢᱟᱱᱮ ᱜᱚᱝᱠᱮ ᱚᱸᱰᱮ ᱡᱟᱦᱟᱸᱭ ᱠᱚ ᱜᱤᱫᱽᱨᱟᱹ ᱠᱚ ᱯᱟᱲᱦᱟᱜ ᱠᱟᱱᱟ᱾ ᱡᱟᱦᱟᱸᱭ ᱵᱟᱝᱞᱟᱛᱮ ᱯᱟᱲᱦᱟᱜ ᱠᱟᱱᱟᱲ ᱩᱱᱤ ᱦᱚᱸ ᱥᱟᱱᱛᱟᱞᱤ ᱜᱤᱫᱽᱨᱟᱹ ᱠᱚ ᱥᱟᱶ ᱢᱮᱥᱟᱜ ᱠᱟᱱᱟᱭ ᱾ ᱛᱟᱦᱚᱞᱮ ᱮᱸᱥᱟᱱ ᱨᱮᱱᱟᱜ ᱠᱤᱪᱷᱩ ᱦᱤᱸᱥ ᱟᱨᱠᱤ ᱩᱱᱤ ᱵᱚᱦᱚᱜ ᱨᱮ ᱵᱚᱞᱚᱣᱟᱭ ᱠᱟᱱᱟ, ᱵᱟᱰᱟᱭ ᱧᱟᱢ ᱮᱫᱟ ᱡᱮ ᱱᱚᱣᱟ᱾ ᱥᱟᱱᱛᱷᱟᱞᱤ ᱛᱮ ᱱᱚᱝᱠᱟ ᱠᱚ ᱚᱞᱟ ᱥᱮ ᱱᱚᱝᱠᱟ ᱯᱟᱲᱦᱟᱣ ᱦᱩᱭᱩᱜᱼᱟ ᱚᱱᱟ ᱤᱫᱤ ᱠᱟᱛᱮ ᱟᱨᱠᱤ ᱵᱟᱰᱟᱭ ᱧᱟᱢᱚᱜ ᱠᱟᱱᱟ᱾
ᱦᱮᱸ ᱾
ᱟᱨ ᱪᱮᱫ ᱜᱚᱝᱠᱮ ᱟᱨ ᱱᱚᱝᱠᱟ ᱫᱚ ᱧᱮᱞᱚᱜ ᱠᱟᱱᱟ ᱚᱱᱟ ᱪᱷᱟᱰᱟ ᱫᱚ ᱟᱞᱮ ᱥᱮᱱ ᱫᱚ ᱚᱱᱠᱟ ᱫᱚ ᱤᱥ ᱤᱥᱠᱩᱞ ᱠᱚ ᱢᱮᱱᱟᱜ ᱨᱮᱦᱚᱸ ᱠᱷᱟᱹᱞᱤ ᱵᱟᱝᱞᱟ ᱢᱤᱰᱤᱭᱟᱢ ᱛᱮᱜᱮ ᱟᱨ ᱪᱮᱫ ᱦᱳᱭ ᱾
ᱵᱮᱥ ᱱᱟᱯᱟᱭ ᱜᱮ ᱾
ᱜᱚᱝᱠᱮ ᱟᱫᱚ ᱟᱹᱞᱤᱧ ᱞᱤᱧ ᱢᱚᱱᱮᱭᱟ ᱪᱮᱫ ᱡᱮ ᱢᱟᱱᱮ ᱵᱟᱝᱞᱟ ᱢᱤᱰᱤᱭᱟᱢ ᱦᱳᱠ ᱟᱨ ᱡᱟᱦᱟᱸ ᱮᱸ ᱮᱴᱟᱜ ᱢᱤᱰᱤᱭᱟᱢ ᱜᱮ ᱢᱮᱱᱠᱷᱟᱱ ᱟᱵᱚ ᱫᱚ ᱡᱟᱹᱛ ᱛᱚ ᱟᱹᱫᱤᱵᱟᱹᱥᱤ ᱜᱮ ᱢᱟᱱᱮ ᱢᱤᱫᱴᱮᱱ ᱟᱨ ᱪᱮᱫ ᱢᱟᱱᱮ ᱥᱟᱱᱛᱟᱲᱤ ᱥᱮ ᱟᱹᱫᱤᱵᱟᱹᱥᱤ ᱦᱚᱲ ᱠᱟᱱᱟ ᱵᱚᱱ ᱾ ᱛᱟᱦᱞᱮ ᱱᱚᱣᱟᱧ ᱢᱚᱱᱮᱭᱟ ᱡᱮ ᱟᱵᱚ ᱵᱟᱝᱞᱟ ᱯᱟᱹᱨᱥᱤ ᱛᱮᱦᱚᱸ ᱯᱟᱲᱦᱟᱜ ᱫᱚ ᱴᱷᱤᱠ ᱜᱮᱭᱟ ᱢᱮᱱᱠᱷᱟᱱ ᱟᱭᱩ ᱟᱲᱟᱝ ᱵᱟᱰᱟᱭ ᱦᱚᱸ ᱟᱵᱚ ᱞᱟᱹᱠᱛᱤ ᱠᱟᱱ ᱛᱟᱵᱚᱱᱟ ᱾
ᱦᱳᱭ ᱜᱚᱝᱠᱮ ᱾
ᱡᱮ ᱵᱟᱝᱞᱟᱛᱮ ᱯᱟᱲᱦᱟᱣ ᱠᱟᱛᱮ ᱦᱚᱸ ᱥᱮᱪᱮᱫ ᱧᱟᱢᱚᱜᱼᱟ ᱟᱨ ᱟᱵᱚᱣᱟᱜ ᱟᱭᱳ ᱟᱲᱟᱝ ᱯᱟᱲᱦᱟᱣ ᱠᱟᱛ ᱱᱤᱛᱚᱜ ᱦᱚᱸ ᱟᱨᱠᱤ ᱥᱮᱪᱮᱫ ᱫᱚ ᱧᱟᱢᱚᱜ ᱜᱮᱭᱟ᱾
ᱦᱚᱭ᱾
ᱟᱨ ᱪᱮᱫ? ᱦᱮᱸ ᱢᱮᱱᱠᱷᱟᱱ ᱱᱚᱝᱠᱟ ᱱᱟᱦᱟᱸᱜ ᱫᱚ ᱟᱵᱚ ᱫᱚ ᱱᱚᱣᱟ ᱣᱮᱥ ᱵᱮᱝᱜᱚᱞ ᱠᱟᱱᱟ ᱥᱮ ᱛᱟᱦᱚᱞᱮ ᱵᱟᱝᱞᱟ ᱨᱮᱱᱟᱜ ᱜᱮ ᱟᱹᱰᱤ ᱡᱟᱹᱥᱛᱤ ᱠᱟᱨᱵᱟᱨ ᱢᱮᱱᱟᱜᱼᱟ᱾
ᱦᱳᱭ ᱜᱚᱢᱠᱮ ᱱᱚᱣᱟ ᱫᱚ ᱟᱹᱰᱤ ᱡᱚᱛᱷᱟᱛ ᱜᱮᱵᱮᱱ ᱞᱟᱹᱭ ᱠᱮᱜᱼᱟ ᱥᱟᱹᱨᱤᱜᱮ᱾ ᱦᱮᱸ
ᱦᱳᱭ ᱜᱚᱢᱠᱮ ᱟᱨ ᱡᱟᱦᱟᱸ ᱟᱵᱩ ᱧᱮᱞᱚᱜ ᱠᱟᱱᱟ ᱡᱮ ᱟᱵᱚᱨᱮᱱ ᱡᱩᱣᱟᱱ ᱡᱩᱣᱟᱹᱱ ᱠᱚᱲᱟ ᱠᱩᱲᱤ ᱠᱚ ᱟᱨ ᱪᱮᱫ?
ᱦᱮᱸ ᱦᱮᱸ᱾
ᱩᱱᱠᱩ ᱦᱚᱸ ᱞᱟᱦᱟᱥᱮᱫ ᱠᱚ ᱩᱛᱱᱟᱹᱣ ᱮᱫᱟ ᱡᱟᱦᱟᱸ ᱠᱚ ᱟᱵᱚᱣᱟᱜ ᱚᱥᱩᱵᱤᱫᱟ ᱦᱩᱭᱩᱜ ᱠᱟᱱ ᱛᱟᱵᱚᱱᱟ᱾ ᱢᱟᱱᱮ ᱡᱮᱢᱚᱱ ᱤᱥᱠᱩᱞ ᱠᱚᱞᱮᱡᱽ ᱠᱚ ᱥᱟᱱᱛᱟᱞᱤ ᱢᱤᱰᱤᱭᱟᱢ ᱛᱮ ᱵᱟᱝ ᱦᱩᱭᱩᱜ ᱠᱟᱱ ᱫᱚ᱾ ᱡᱟᱦᱟᱸ ᱫᱚ ᱵᱟᱹᱱᱩᱜᱼᱟ ᱟᱨ ᱪᱮᱫ ᱚᱱᱟ ᱞᱟᱹᱜᱤᱫ ᱠᱚ ᱟᱹᱰᱤ ᱡᱳᱨᱫᱟᱨ ᱠᱚ ᱞᱟᱹᱲᱦᱟᱹᱭ ᱫᱟᱠᱚ ᱟᱨ ᱪᱮᱫ? ᱦᱮᱸ ᱞᱟᱹᱲᱦᱟᱹᱭ ᱫᱚᱠᱚ ᱨᱮᱸᱜᱮᱡ ᱛᱮᱛᱟᱝ ᱜᱮᱛᱮ ᱦᱚᱸ ᱟᱨ ᱪᱮᱫ᱾ ᱜᱚᱝᱠᱮ ᱚᱱᱟ ᱠᱚ ᱢᱩᱫᱽᱨᱮ ᱠᱤᱪᱷᱩᱜᱟᱱ ᱥᱴᱩᱰᱮᱱᱴ ᱢᱮᱱᱟᱜ ᱠᱚᱣᱟ ᱡᱟᱦᱟᱸᱭ ᱫᱚᱻ ᱟᱻ ᱟᱵᱚᱨᱮᱱ ᱢᱟᱱᱮ ᱟᱹᱛᱩ ᱫᱤᱥᱚᱢ ᱦᱚᱲ ᱠᱚ ᱩᱱᱠᱩ ᱫᱚ ᱚᱱᱟ ᱠᱚ ᱤᱫᱤ ᱠᱟᱛᱮᱫ ᱩᱱᱟᱹᱜ ᱡᱟᱹᱱᱤᱡ ᱠᱷᱟᱱ ᱵᱟᱝᱠᱚ ᱵᱟᱲᱟᱭᱟ ᱡᱮ ᱟᱞᱮᱨᱮᱱ ᱜᱤᱫᱽᱨᱟᱹ ᱱᱚᱝᱠᱟ ᱦᱟᱨᱠᱮᱫ ᱥᱟᱥᱮᱫ ᱫᱟᱠᱚ ᱟᱨ ᱪᱮᱜ ᱢᱟᱱᱮ ᱵᱟᱝ ᱵᱟᱹᱱᱩᱜ ᱠᱷᱟᱹᱛᱤᱨ ᱛᱮ ᱱᱚᱝᱠᱟ ᱱᱚᱣᱟ ᱦᱚᱨ ᱰᱟᱦᱟᱨ ᱠᱚᱨᱮ ᱠᱚ ᱟᱬᱜᱚᱱ ᱠᱟᱱᱟ ᱢᱟᱱᱮ ᱩᱱᱠᱩ ᱫᱚ ᱚᱱᱟᱠᱩ ᱤᱫᱤ ᱠᱟᱛᱮ ᱩᱱᱟᱹᱜ ᱵᱟᱲᱟᱭ ᱵᱟᱹᱱᱩᱜ ᱛᱟᱠᱚᱣᱟ ᱟᱪᱮ᱾
ᱦᱚᱭ ᱜᱚᱝᱠᱮ᱾
ᱦᱮᱸ ᱟᱨ ᱛᱟᱦᱞᱮ ᱩᱱᱠᱩ ᱡᱩᱣᱟᱹᱱ ᱠᱚᱲᱟ- ᱠᱩᱲᱤ ᱜᱤᱫᱽᱨᱟᱹ ᱡᱟᱦᱟᱸᱭ ᱠᱚ ᱢᱮᱱᱟᱜ ᱠᱚᱣᱟ, ᱩᱱᱠᱩ ᱫᱚ ᱠᱷᱟᱹᱞᱤ ᱪᱟᱠᱨᱤ ᱱᱟᱝ ᱢᱟᱱᱮ ᱪᱟᱠᱨᱤ ᱥᱩᱢᱩᱝ ᱫᱚ ᱵᱟᱝ ᱥᱟᱶᱛᱮ ᱢᱤᱫᱴᱮᱱ ᱥᱚᱢᱟᱡᱽ ᱨᱮᱱᱟᱜ ᱟᱹᱰᱤ ᱢᱟᱲᱟᱝ ᱠᱚ ᱠᱟᱹᱢᱤᱭᱮᱫᱟ ᱟᱨᱠᱤ᱾ ᱡᱟᱦᱟᱸ ᱟᱱᱮ ᱟᱠᱚ ᱦᱚᱸ ᱡᱩᱫᱤ ᱵᱟᱠᱚ ᱧᱟᱢ ᱠᱷᱟᱱ ᱫᱚ ᱦᱟᱯᱮᱱ ᱫᱤᱱᱨᱮ ᱡᱟᱦᱥᱭ ᱠᱩ ᱜᱤᱫᱽᱨᱟᱹ ᱠᱩ ᱢᱟᱱᱮ ᱦᱮᱸ ᱠᱩ ᱦᱩᱭᱩᱜ ᱟᱠᱩ, ᱩᱱᱠᱩᱣᱟᱜ ᱢᱟᱱᱮ ᱚᱥᱩᱵᱤᱫᱟ ᱠᱚᱫᱚ ᱵᱟᱝ ᱦᱳᱭᱼᱟ ᱥᱟᱶᱛᱮ ᱥᱟᱱᱛᱟᱞᱤ ᱛᱮ ᱟᱭᱳ ᱟᱲᱟᱝ ᱛᱮ ᱯᱟᱲᱦᱟᱣ ᱠᱟᱛᱮᱜ ᱩᱝᱠᱩ ᱡᱚᱛᱚ ᱢᱟᱱᱮ ᱡᱚᱛᱷᱟᱛ ᱢᱟᱱᱮ ᱚᱠᱛᱚ ᱨᱮᱠᱚ ᱧᱟᱢᱟ ᱡᱚᱛᱚ ᱠᱤᱪᱷᱩ ᱜᱮ ᱟᱨ ᱪᱮᱫ᱾ ᱦᱳᱭ ᱜᱚᱢᱠᱮ᱾
ᱛᱚ ᱱᱚᱝᱠᱟ ᱞᱮᱱ ᱠᱷᱟᱱ ᱧᱮᱞ ᱞᱮᱠᱷᱟᱱ ᱜᱚᱝᱠᱮ ᱟᱫᱚ ᱦᱟᱸᱜ ᱡᱟᱦᱟᱸ ᱞᱮᱠᱟ ᱵᱤᱱ ᱞᱟᱹᱭ ᱠᱮᱜᱼᱟ ᱟᱛᱳ ᱥᱩᱨᱼᱥᱩᱯᱩᱨ ᱤᱥᱠᱩᱞ ᱠᱚ, ᱱᱚᱣᱟ ᱠᱚᱫᱚ ᱦᱩᱭ ᱞᱟᱹᱠᱛᱤ ᱠᱟᱱᱟ ᱠᱟᱨᱚᱱ ᱟᱨᱦᱚᱸ ᱚᱠᱚᱭᱨᱮᱱ ᱜᱤᱫᱽᱨᱟᱹ ᱠᱚᱦᱚᱸ ᱚᱠᱟ ᱨᱮᱠᱚ ᱯᱟᱲᱦᱟᱜ ᱜᱮᱭᱟ ᱦᱩᱰᱤᱧ ᱦᱩᱰᱤᱧ ᱜᱤᱫᱽᱨᱟᱹ ᱤᱫᱤ ᱟᱹᱜᱩ ᱫᱚ ᱟᱹᱰᱤ ᱜᱮ ᱡᱟᱞᱟ ᱠᱟᱱ ᱜᱮᱭᱟ, ᱟᱨ
ᱦᱩᱲᱤᱧ ᱨᱮᱥᱮ ᱜᱤᱫᱽᱨᱟᱹ ᱫᱚᱠᱚ ᱨᱟᱜ ᱜᱮᱭᱟ, ᱫᱤᱥᱟᱹ ᱠᱚᱣᱟ ᱠᱚ ᱜᱚᱜᱚ ᱛᱟᱠᱚ ᱭᱩ ᱛᱟᱠᱚ ᱡᱟᱦᱟᱸ ᱠᱷᱟᱹᱛᱤᱨ ᱛᱮ ᱥᱩᱨ ᱥᱩᱯᱩᱨ ᱛᱟᱦᱮᱸ ᱞᱮᱱᱠᱷᱟᱱ ᱫᱚ ᱦᱮᱸ ᱜᱚᱜᱚ ᱛᱟᱠᱚ ᱠᱚ ᱤᱫᱤ ᱫᱟᱹᱲᱮᱭᱟᱠᱚᱣᱟ ᱟᱨᱠᱤ ᱤᱫᱤ ᱦᱚᱴᱚ ᱦᱮᱸᱥᱮ ᱵᱟᱝ ᱚᱞᱚᱜ ᱯᱟᱲᱦᱟᱣ ᱞᱟᱹᱜᱤᱫ ᱛᱮ, ᱥᱩᱨ ᱨᱮᱠᱚ ᱤᱫᱤ ᱠᱚᱣᱟ ᱥᱮᱪᱮᱫᱚᱜ ᱠᱚ ᱟᱨᱠᱤ᱾ ᱛᱚ ᱚᱱᱠᱟ ᱞᱮᱠᱷᱟᱱ ᱡᱮᱢᱚᱱᱤᱧ ᱞᱟᱹᱭ ᱠᱮᱜᱼᱟ ᱠᱟᱛᱷᱟ ᱛᱚ ᱵᱷᱟᱜᱤ ᱜᱮ ᱛᱚ ᱟᱞᱮ ᱥᱩᱨ ᱥᱩᱯᱩᱨ ᱦᱚᱸ ᱱᱚᱝᱠᱟ ᱟᱸ ᱟᱹᱛᱩ ᱫᱚ ᱦᱟᱸᱜ ᱟᱹᱛᱩ ᱨᱮᱜᱮ ᱤᱥᱠᱩᱞ ᱫᱚ ᱢᱮᱱᱟᱜᱼᱟ, ᱟᱫᱚ ᱚᱱᱟ ᱟᱹᱛᱩ ᱨᱮ ᱦᱟᱸᱜ ᱡᱟᱦᱟᱸ ᱞᱮᱠᱟ ᱤᱥᱠᱩᱞ ᱧᱮᱞᱚᱜ ᱠᱟᱱᱟ, ᱡᱟᱦᱟᱸ ᱫᱚ ᱦᱩᱰᱤᱧ ᱠᱷᱚᱱᱟᱜ ᱜᱮᱠᱚ ᱥᱮᱴ ᱥᱮᱪᱮᱜ ᱟᱠᱩ ᱠᱟᱱᱟ ᱚᱞ ᱪᱤᱠᱤ ᱛᱮ ᱥᱟᱶ ᱛᱮ ᱵᱟᱝᱜᱟᱞᱤ ᱛᱮ ᱟᱫᱚ ᱦᱟᱸᱜ ᱵᱟᱱᱟᱨᱛᱤ ᱠᱚ ᱥᱮᱪᱮᱫᱚᱜ ᱠᱟᱱᱟ ᱥᱟᱶᱛᱮ ᱤᱝᱞᱤᱥ ᱦᱚᱸ ᱢᱮᱱᱟᱜ ᱠᱟᱜᱼᱟ ᱟᱨᱠᱤ᱾
ᱦᱳᱭ ᱦᱳᱭ᱾
ᱟᱫᱚ ᱱᱚᱝᱠᱟ ᱠᱟᱛᱮᱜ ᱚᱞᱚᱜ ᱯᱟᱲᱦᱟᱣ ᱪᱟᱞᱟᱜ ᱠᱟᱱᱟ, ᱟᱫᱚ ᱦᱟᱸᱜ ᱥᱩᱨ ᱥᱩᱯᱩᱨ ᱠᱷᱚᱱ ᱚᱸᱰᱮ ᱠᱷᱚᱱᱮᱢ ᱩᱰᱩᱝ ᱞᱮᱱᱠᱷᱟᱱ ᱦᱮᱸ ᱚᱱᱟ ᱥᱩᱨ ᱥᱩᱯᱩᱨ ᱨᱮᱜᱮ ᱚᱝᱠᱟ ᱫᱚᱥ ᱠᱤᱞᱳ ᱢᱤᱴᱟᱨ ᱥᱮ ᱯᱚᱱᱰᱨᱚ ᱠᱤᱞᱳ ᱢᱤᱴᱟᱨ ᱥᱟᱺᱜᱤᱧ ᱨᱮ ᱟᱨᱠᱤ ᱢᱮᱱᱟᱜ ᱠᱟᱜᱼᱟ ᱤᱥᱠᱩᱞ ᱠᱚ ᱛᱚ ᱚᱸᱰᱮ ᱠᱷᱚᱱᱟᱜ ᱜᱮ ᱦᱟᱸᱜ ᱟᱸ ᱜᱤᱫᱽᱨᱟᱹ ᱫᱚᱠᱚ ᱯᱚᱞᱚᱜ ᱠᱟᱱᱟ ᱯᱟᱲᱦᱟᱜ ᱠᱟᱱᱟ ᱠᱚ ᱥᱩᱨᱼᱥᱩᱯᱩᱨ ᱨᱮᱜᱮ ᱵᱟᱨᱭᱟ ᱯᱮᱭᱟ ᱦᱟᱭ ᱤᱥᱠᱩᱞ ᱠᱚ ᱢᱮᱱᱟᱜ ᱜᱮᱭᱟ ᱜᱚᱝᱠᱮ ᱟᱨᱠᱤ᱾
ᱟᱪᱪᱷᱟ᱾
ᱟᱫᱚ ᱱᱚᱝᱠᱟ ᱛᱟᱞᱟᱛᱮ ᱚᱞᱚᱜ ᱯᱟᱲᱦᱟᱣ ᱪᱟᱹᱞᱩ ᱠᱟᱱ ᱜᱮᱭᱟ ᱟᱨ
ᱚ ᱡᱟᱞᱟ᱾
ᱟᱨ ᱤᱱᱟᱹ ᱯᱚᱨ ᱢᱟ ᱟᱸ ᱟᱸ ᱟᱹᱰᱤ ᱢᱟᱨᱟᱝ ᱢᱟᱨᱟᱝ ᱡᱟᱦᱟᱸ ᱵᱤᱫᱽᱫᱟᱹᱜᱟᱲ ᱡᱮᱸᱜᱮᱛ ᱵᱤᱫᱽᱫᱟᱹᱜᱟᱲ ᱥᱮ ᱟᱨᱠᱤ ᱱᱚᱣᱟ ᱠᱚᱫᱚ ᱦᱮᱸᱱᱟᱜ ᱠᱟᱜ ᱜᱮᱭᱟ ᱟᱫᱚ ᱦᱟᱸᱜ ᱚᱱᱟ ᱫᱚ ᱵᱟᱡᱟᱨ ᱠᱚᱨᱮ ᱴᱟᱣᱩᱱ ᱠᱚᱨᱮ ᱢᱮᱱᱟᱜᱼᱟ᱾ ᱟᱫᱚ ᱚᱸᱰᱮ ᱜᱮ ᱦᱟᱸᱜ ᱠᱚ ᱪᱟᱞᱟᱜ ᱠᱟᱱᱟ ᱠᱚᱞᱮᱡ ᱨᱮ, ᱦᱮ ᱜᱚᱢᱠᱮ ᱦᱩᱸ ᱚᱞᱚᱜ ᱯᱟᱲᱦᱟᱜ ᱞᱟᱹᱜᱤᱫ ᱛᱮᱫᱚ᱾
ᱦᱮᱸ ᱜᱚᱝᱠᱮ᱾
ᱦᱩᱸ ᱟᱫᱚ ᱚᱸᱰᱮᱜᱮ ᱚᱞᱚᱜ ᱯᱟᱲᱦᱟᱣ ᱫᱚ ᱦᱟᱸᱜ ᱱᱚᱝᱠᱟ ᱪᱟᱞᱟᱣ ᱟᱠᱟᱱ ᱜᱮᱭᱟ ᱟᱫᱚ ᱟᱵᱩ ᱪᱤᱠᱤ ᱛᱮ ᱜᱮᱼᱼ ᱟᱫᱚ ᱪᱤᱠᱤ ᱛᱮᱜᱮ ᱚᱞᱚᱜ ᱯᱟᱲᱦᱟᱜ ᱦᱩᱭᱩᱜ ᱠᱟᱱᱟ ᱟᱨ ᱠᱚᱞᱮᱡᱽ ᱚᱵᱡᱤ ᱫᱚ ᱴᱷᱤᱠ ᱜᱮ ᱪᱟᱞᱟᱜ ᱠᱟᱱᱟ᱾ ᱚᱞᱚᱜ ᱯᱟᱲᱦᱟᱣ ᱫᱚ ᱢᱮᱱᱠᱷᱟᱱ ᱦᱟᱸᱜᱼᱼ ᱢᱟᱲᱟᱝ ᱥᱮᱜ ᱜᱮ ᱦᱟᱸᱜ ᱟᱸᱜ ᱟᱹᱨᱤᱜᱮᱼᱼ ᱮᱴᱠᱮ ᱴᱚᱸᱬᱮ ᱧᱮᱞᱚᱜ ᱠᱟᱱᱟ ᱟᱫᱚ ᱪᱤᱠᱟᱹᱭᱮᱜ ᱵᱚᱱᱟ ᱠᱚ ᱦᱟᱸᱜ ᱜᱚᱝᱠᱮᱼᱼ ᱟᱫᱚ ᱚᱱᱟ ᱞᱮᱠᱟ ᱛᱮᱫᱚ ᱡᱩᱣᱟᱹᱱ ᱠᱚ ᱥᱮ ᱯᱟᱹᱴᱷᱩᱣᱟᱹ ᱠᱚᱼᱼ ᱥᱟᱶᱛᱟ ᱫᱚᱨᱚᱫᱤᱭᱟᱹ ᱟᱹᱰᱤ ᱪᱮᱛᱟᱱ ᱜᱮ ᱢᱮᱱᱟᱜ ᱠᱚᱣᱟ ᱟᱵᱚ ᱩᱱᱠᱩ ᱠᱚᱼᱼ ᱞᱟᱦᱟ ᱪᱟᱞᱟᱜ ᱠᱟᱱᱟ ᱥᱟᱶᱛᱮ ᱚᱱᱠᱟᱼᱼ ᱞᱟᱹᱭ ᱮᱫᱟ ᱠᱚ ᱜᱚᱜᱚ ᱵᱟᱵᱟ ᱴᱷᱮᱜ ᱮᱸ ᱦᱮᱸ ᱟᱫᱚ ᱟᱭᱢᱟ ᱜᱮ ᱧᱮᱞᱚᱜ ᱠᱟᱱᱟ ᱚᱱᱠᱟᱼᱼ ᱟ ᱥᱟᱯᱚᱨᱴ ᱠᱚ ᱥᱮ ᱜᱚᱲᱚ ᱠᱚ ᱮᱢᱚᱜ ᱠᱟᱱᱟ ᱟᱵᱚᱨᱮᱱ ᱜᱷᱟᱨᱚᱸᱧᱡᱽ ᱨᱮᱱ ᱜᱚ ᱵᱟᱵᱟ ᱠᱚᱦᱚᱸᱼᱼ ᱚᱞᱚᱜ ᱯᱟᱲᱦᱟᱣ ᱛᱮ ᱥᱟᱱᱛᱟᱞᱤ ᱛᱮ ᱚᱞᱚᱜ ᱯᱟᱲᱦᱟᱣ ᱞᱮᱠᱟᱛᱮ ᱞᱟᱹᱜᱤᱫ ᱛᱮᱫᱚᱼᱼ ᱟᱯᱮ ᱚᱱᱛᱮ ᱜᱮ ᱜᱚᱝᱠᱮ ᱪᱮᱜ ᱞᱮᱠᱟ ᱢᱟᱱᱮᱼᱼ ᱮᱻ ᱥᱟᱱᱛᱟᱞᱤ ᱛᱮ ᱚᱞᱚᱜ ᱯᱟᱲᱦᱟᱣ ᱛᱮ ᱜᱚᱜᱚᱼᱵᱟᱵᱟ ᱠᱚᱣᱟᱜ ᱮᱱᱮᱢ ᱪᱮᱜ ᱞᱮᱠᱟ ᱱᱚᱣᱟ ᱨᱮᱢ ᱵᱷᱩᱢᱤᱠᱟ ᱪᱮᱜ ᱠᱟ ᱧᱮᱞᱚᱜ ᱠᱟᱱᱟ? ᱠᱟᱱᱟ᱾ ᱜᱤᱫᱽᱨᱟᱹ ᱠᱚ ᱯᱟᱲᱦᱟᱣ ᱦᱚᱪᱚᱭᱮᱜ ᱠᱚᱣᱟ ᱥᱮ ᱵᱟᱝᱼᱟ ᱟᱨᱠᱤᱼᱼ
ᱟᱪᱪᱷᱟ ᱜᱚᱝᱠᱮ ᱟᱞᱮᱥᱮᱜ ᱦᱚᱸ ᱱᱚᱝᱠᱟ ᱫᱚ ᱢᱟᱱᱮ ᱡᱚᱠᱷᱚᱱ ᱯᱩᱭᱞᱚ ᱟᱨ ᱪᱮᱜ ᱢᱟᱱᱮ ᱟᱞᱤᱸᱧ ᱦᱚᱸ ᱡᱚ ᱢᱟᱱᱮᱻ ᱥᱟᱱᱛᱟᱞᱤ ᱛᱮ ᱡᱚᱠᱷᱚᱱ ᱚᱞᱚᱜ ᱠᱟᱱ ᱛᱟᱦᱮᱸᱱᱟ ᱞᱤᱧ ᱟᱨ ᱪᱮᱜ ᱛᱚᱼᱼ ᱠᱷᱚᱱ ᱠᱤᱪᱷᱩ ᱜᱟᱱ ᱟᱨ ᱪᱮᱜ ᱜᱚᱼᱵᱟᱵᱟ ᱠᱚ ᱨᱚᱲᱮᱜ ᱛᱟᱦᱮᱸᱱᱟ ᱡᱮ ᱥᱟᱱᱛᱟᱞᱤ ᱯᱟᱲᱦᱟᱣ ᱠᱟᱛᱮᱜ ᱫᱚᱭᱟ ᱵᱟᱝ ᱪᱮᱜ ᱦᱩᱭᱚᱜ? ᱮᱱᱛᱮ ᱨᱮ ᱩᱱᱠᱩ ᱡᱟᱦᱟᱸᱭ ᱠᱚ ᱪᱟᱞᱟᱜ ᱠᱟᱱᱟ ᱟᱨᱠᱤ ᱩᱱᱠᱩ ᱫᱚ ᱠᱷᱟᱹᱞᱤ ᱠᱚ ᱵᱮᱠᱟᱨᱚᱜᱼᱟ ᱟᱨ ᱪᱮᱜᱼᱼ ᱛᱟᱦᱞᱮ ᱜᱚᱝᱠᱮ ᱚᱱᱠᱟ ᱠᱚ ᱨᱚᱲ ᱠᱮᱫᱟ ᱠᱚ ᱤᱱᱟᱹ ᱛᱟᱭᱚᱢᱼᱼ ᱟᱞᱤᱸᱧ ᱦᱚᱸ ᱪᱮᱜ ᱩᱱᱟᱹᱜ ᱢᱟᱱᱮ ᱢᱟᱱᱮ ᱟᱨ ᱪᱮᱜ ᱚᱱᱠᱟ ᱠᱟᱛᱮᱜ ᱨᱮᱦᱚᱸ ᱟᱹᱞᱤᱧᱼᱼ ᱟᱨ ᱪᱮᱜ ᱪᱤᱠᱟᱹ ᱞᱤᱧ ᱵᱷᱩᱨᱛᱤᱭᱮᱱᱟ ᱥᱟᱼᱼ ᱛᱮ ᱚᱞᱚᱜ ᱯᱟᱲᱦᱟᱣᱮᱱᱟ ᱞᱤᱧ ᱥᱟᱶᱛᱮ ᱱᱤᱛᱚᱜ ᱫᱚ ᱠᱚᱞᱮᱪ ᱨᱮ ᱢᱮᱱᱟᱜ ᱞᱤᱧᱟ ᱟᱨ ᱪᱮᱜᱼᱼ ᱢᱮᱱᱠᱷᱟᱱ ᱜᱚᱝᱠᱮ ᱟᱞᱮ ᱟᱹᱛᱩ ᱠᱚᱨᱮ ᱫᱤᱥᱚᱢ ᱠᱚᱨᱮ ᱦᱚᱸ ᱚᱱᱠᱟ ᱫᱚ ᱟᱸ ᱟᱹᱰᱤ ᱠᱚᱢ ᱜᱤᱫᱽᱨᱟᱹᱜ ᱜᱮ ᱢᱮᱱᱟᱜ ᱠᱚᱣᱟ ᱪᱮᱜ ᱢᱟᱱᱮ ᱞᱮᱠᱷᱟ ᱜᱚᱴᱮᱡ ᱟᱨ ᱪᱮᱼᱼ ᱞᱮᱠᱷᱟ ᱠᱚᱴᱮᱡ ᱵᱟᱨ ᱯᱮ ᱦᱚᱲ ᱵᱟᱝᱠᱷᱟᱱ ᱫᱚ ᱡᱚᱛᱚ ᱜᱮ ᱵᱟᱝᱞᱟ ᱢᱤᱰᱤᱭᱟᱢ ᱩᱱᱠᱩᱣᱟᱜ ᱢᱟᱱᱮ ᱩᱱᱠᱩᱨᱤᱱ ᱜᱟᱨᱡᱮᱱ ᱠᱚᱣᱟᱜ ᱵᱷᱚᱨᱥᱟ ᱟᱨᱠᱤ ᱵᱟᱝ ᱦᱩᱭᱩᱜ ᱠᱟᱱ ᱛᱟᱦᱮᱱᱟ᱾ ᱡᱮ ᱱᱚᱣᱟᱛᱮ ᱯᱟᱲᱦᱟᱣ ᱞᱮᱱᱠᱷᱟᱱ ᱟᱞᱮᱨᱮᱱ ᱜᱤᱫᱽᱨᱟᱹ ᱫᱚᱠᱚ ᱵᱮᱠᱟᱨᱚᱜᱼᱟ ᱟᱨ ᱪᱮᱜᱼᱼ
ᱦᱚᱭ ᱟᱫᱚ ᱦᱟᱜ ᱜᱚᱝᱠᱮ ᱡᱮᱢᱚᱱ ᱵᱮᱱ ᱞᱟᱹᱭ ᱠᱮᱭᱟ ᱱᱚᱣᱟ ᱫᱚ ᱥᱟᱹᱨᱤᱜᱮ ᱜᱷᱚᱴᱟᱣ ᱟᱠᱟᱱᱟ᱾ ᱱᱤᱡᱮᱨᱟᱜ ᱡᱤᱭᱚᱱ ᱨᱮᱦᱚᱸ ᱟᱭᱢᱟ ᱜᱮᱠᱚ ᱞᱟᱸᱫᱟᱣ ᱟᱠᱟᱜ ᱞᱤᱧᱟ ᱟᱹᱞᱤᱧ ᱦᱚᱸ ᱥᱟᱱᱛᱟᱞᱤ ᱛᱮᱜᱮ ᱞᱤᱧ ᱯᱟᱲᱦᱟᱣ ᱟᱠᱟᱱᱟ᱾ ᱮᱸ ᱥᱟᱱᱛᱟᱲᱤ ᱫᱚ ᱚᱞᱚᱜ ᱯᱟᱲᱦᱟᱣ ᱛᱮᱼᱼ ᱟᱹᱰᱤ ᱜᱮᱠᱚ ᱞᱟᱸᱫᱟᱟᱣ ᱟᱠᱟᱜ ᱞᱤᱧᱟ ᱥᱟᱹᱨᱤ ᱜᱮ ᱢᱮᱱ ᱞᱮᱠᱷᱟᱱ ᱫᱚ ᱵᱟᱝ ᱜᱟᱱᱚᱜᱼᱟ ᱜᱚᱝᱠᱮ ᱾
ᱦᱚᱭ
ᱟᱹᱛᱩ ᱨᱮᱱ ᱜᱮ ᱡᱟᱦᱟᱸᱭ ᱥᱩᱨ ᱥᱩᱯᱩᱨ ᱮᱸ ᱦᱮᱱᱟᱜ ᱠᱚᱣᱟ ᱚᱱᱠᱟ ᱵᱟᱵᱟ ᱛᱟᱠᱚ ᱜᱮ ᱞᱟᱸᱫᱟ ᱟᱞᱤᱧ ᱠᱟᱱᱼᱼ ᱛᱟᱦᱮᱱᱟ ᱠᱚ ᱡᱟ ᱚᱱᱠᱟ ᱞᱟᱸᱫᱟᱭᱮᱜ ᱛᱟᱦᱮᱱᱟ ᱠᱚ ᱵᱟᱝᱞᱟ ᱛᱮ ᱡᱟᱦᱟᱸᱭ ᱯᱟᱲᱦᱟᱜ ᱟᱭ ᱟᱭᱨᱤᱱ ᱜᱤᱫᱽᱨᱟᱹ ᱥᱮᱼᱼ ᱟᱨ ᱚᱱᱠᱟᱱ ᱠᱚᱫᱚ ᱩᱱᱠᱩ ᱫᱚ ᱟᱹᱰᱤ ᱢᱚᱸᱡᱽ ᱟᱨ ᱤᱧ ᱫᱚ ᱥᱟᱱᱛᱟᱞᱤ ᱛᱤᱧ ᱯᱟᱲᱦᱟᱣᱟ ᱛᱚ ᱟᱹᱰᱤ ᱠᱚ ᱞᱟᱸᱫᱟᱼᱼ ᱢᱮᱛᱟᱣ ᱤᱧᱟᱹ ᱥᱟᱱᱛᱟᱞᱤ ᱛᱮ ᱯᱟᱲᱦᱟᱣ ᱠᱟᱛᱮ ᱪᱮᱜ ᱦᱩᱭᱩᱜᱼᱟ ᱟᱨᱠᱤᱼᱼ ᱟᱹᱰᱤ ᱠᱚ ᱞᱟᱸᱫᱟᱣᱤᱧ ᱛᱟᱸᱦᱮᱱᱟ ᱟᱨᱠᱤ ᱢᱮᱱᱠᱷᱟᱱ ᱱᱤᱸᱛᱚᱜᱼᱼ
ᱢᱮᱱ ᱫᱟᱲᱮᱭᱟᱜ ᱟᱹᱧ ᱥᱮ ᱟᱭᱳᱼᱵᱟᱵᱟ ᱢᱮᱱ ᱫᱟᱲᱮᱭᱟᱜ ᱤᱧ ᱥᱮ ᱟᱭᱚ ᱵᱟᱵᱟ ᱦᱚᱸᱠᱤᱱ ᱢᱮᱱ ᱫᱟᱲᱮᱭᱟ ᱟᱧ ᱥᱮ ᱟᱭᱩ ᱵᱟᱵᱟ ᱦᱚᱸ ᱠᱤᱧ ᱢᱮᱱ ᱫᱟᱲᱮᱭᱟᱢᱟ ᱦᱮᱸ ᱥᱮ ᱟᱵᱚ ᱥᱟᱱᱛᱟᱞᱤ ᱛᱮ ᱯᱟᱲᱦᱟᱣ ᱠᱟᱛᱼᱼ ᱠᱟᱛᱮ ᱦᱚᱸ ᱟᱭᱢᱟ ᱡᱟᱜᱟ ᱨᱮ ᱵᱚᱱ ᱪᱟᱞᱟᱣ ᱫᱟᱲᱭᱟᱜᱼᱟ, ᱡᱚᱵ ᱫᱟᱲᱮᱭᱟᱜ ᱵᱚᱱ ᱟᱫᱚ ᱱᱚᱸᱣᱟ ᱵᱩᱡᱷᱟᱹᱣ ᱞᱟᱜ ᱛᱮᱼ ᱞᱟᱹᱠᱛᱤ ᱠᱟᱱᱟ ᱡᱮ ᱥᱟᱱᱛᱟᱲ ᱛᱮ ᱯᱟᱲᱦᱟᱣ ᱠᱟᱛᱮᱜ ᱫᱚᱼᱼ ᱡᱮ ᱵᱮᱠᱟᱨ ᱵᱚᱱ ᱛᱟᱦᱮᱱᱟ ᱚᱱᱠᱟᱱᱟᱜ ᱫᱚ ᱵᱟᱝ ᱠᱟᱨᱚᱱ ᱥᱟᱱᱛᱟᱞᱤ ᱛᱮ ᱯᱟᱲᱦᱟᱣ ᱠᱟᱛᱮᱫ ᱦᱚᱸᱼᱼ ᱤᱝᱞᱤᱥ ᱢᱟᱵᱚᱱ ᱧᱟᱢᱮᱫ ᱜᱮ ᱦᱮᱸᱼᱼ ᱤᱝᱞᱤᱥ ᱵᱚᱱ ᱧᱟᱢ ᱫᱟ ᱥᱟᱶᱛᱮ ᱥᱮᱵᱷᱮᱱ ᱮᱭᱤᱴ ᱨᱮ ᱵᱟᱝᱞᱟ ᱯᱟᱲᱦᱟᱜ ᱵᱚᱱ ᱧᱟᱢ ᱫᱟ ᱾
ᱦᱳᱭ ᱦᱳᱭ, ᱦᱳᱭ ᱜᱚᱝᱠᱮ᱾
ᱥᱮᱵᱮᱱ ᱟᱹᱭᱤᱴ ᱨᱮ ᱵᱟᱝᱜᱽᱟᱞᱟ ᱯᱟᱲᱦᱟᱜ ᱵᱚᱱ ᱧᱟᱢᱟ ᱟᱨ ᱡᱩᱫᱤ ᱵᱟᱝᱜᱽᱟᱞᱟ ᱢᱤᱰᱤᱭᱟᱢ ᱛᱮᱢ ᱯᱟᱲᱦᱟᱜ ᱠᱷᱟᱱ ᱦᱟᱸᱜ ᱥᱮᱵᱮᱱ ᱟᱹᱭᱤᱴ ᱨᱮ ᱦᱤᱸᱫᱤᱢ ᱧᱟᱢᱟ, ᱚᱱᱠᱟ ᱞᱮᱠᱟᱛᱮ ᱥᱟᱱᱛᱟᱞᱤ ᱛᱮᱢ ᱯᱟᱲᱦᱟᱣ ᱞᱮᱱᱠᱷᱟᱱ ᱫᱚ ᱦᱟᱸᱜ ᱥᱮᱵᱮᱱ ᱟᱹᱭᱤᱴ ᱨᱮ ᱵᱟᱝᱜᱽᱞᱟᱢ ᱧᱟᱢᱟ ᱱᱚᱛᱮ ᱤᱝᱜᱽᱞᱤᱥ ᱢᱟ ᱧᱟᱢᱚᱜ ᱠᱟᱱ ᱜᱮ, ᱛᱚ ᱱᱚᱝᱠᱟ ᱛᱟᱞᱟᱛᱮ ᱟᱵᱚ ᱟᱹᱰᱤ ᱡᱟᱭᱜᱟ ᱨᱮᱵᱚᱱ ᱪᱟᱞᱟᱣ ᱫᱟᱹᱲᱮᱭᱟᱜᱼᱟ ᱟᱨ ᱱᱤᱛᱚᱜ ᱫᱚ ᱱᱤᱫᱟᱹᱱᱟᱝ ᱧᱮᱞᱚᱜ ᱠᱟᱱᱟ ᱪᱟᱹᱠᱨᱤ ᱠᱚᱨᱮ ᱦᱚᱸ ᱡᱩᱫᱤ ᱟᱢ ᱡᱩᱫᱤ ᱵᱷᱟᱹᱜᱮᱢ ᱯᱟᱲᱦᱟᱜ ᱠᱟᱱ ᱜᱮᱭᱟ ᱥᱮ ᱵᱷᱟᱹᱜᱤ ᱜᱤᱫᱽᱨᱟᱹ ᱠᱟᱱ ᱜᱮᱭᱟᱢ ᱟᱢ ᱥᱟᱱᱛᱟᱞᱤ ᱛᱮ ᱯᱟᱲᱦᱟᱣ ᱠᱟᱛᱮ ᱨᱮᱦᱚᱸ ᱟᱢ ᱥᱟᱱᱛᱟᱞᱤ ᱟᱱᱟ ᱟᱱᱟ ᱠᱚᱥᱪᱮᱱ ᱮᱢ ᱤᱭᱟᱹ ᱫᱟᱲᱮᱭᱟᱜᱼᱟ, ᱟ ᱢᱟᱱᱮ ᱚᱱᱟ ᱥᱮᱞᱮᱫ ᱜᱟᱱᱚᱜ ᱠᱟᱱ ᱜᱮᱭᱟ ᱟᱨᱠᱤ ᱜᱚᱝᱠᱮ᱾
ᱦᱳᱭ ᱜᱚᱝᱠᱮ,
ᱟᱨ ᱤᱸᱜᱽᱞᱤᱥ ᱛᱮᱢᱟ ᱦᱮᱸ ᱜᱮ ᱟᱫᱚ ᱚᱱᱟ ᱢᱟ ᱵᱟᱰᱟᱭ ᱦᱮᱸᱱᱟᱜ ᱛᱟᱵᱚᱱ ᱜᱮᱭᱟ ᱟᱫᱚ ᱟᱭᱢᱟ ᱮᱸ ᱜᱟᱨᱡᱮᱱ ᱠᱚᱜᱮ ᱮᱢᱚ ᱢᱚᱱᱳ ᱵᱷᱟᱵᱽ ᱛᱮ ᱱᱷᱟᱸᱜ ᱠᱚ ᱡᱟᱦᱟᱸ ᱫᱚ ᱯᱟᱲᱦᱟᱣ ᱟᱛᱮ ᱪᱮᱜ ᱦᱩᱭᱩᱜᱼᱟ, ᱥᱮ ᱡᱟᱦᱟᱸᱭ ᱥᱟᱱᱛᱟᱞᱤ ᱛᱮ ᱯᱟᱲᱦᱟᱜ ᱠᱟᱱᱟᱭ ᱩᱱᱤ ᱫᱚ ᱟᱭᱢᱟ ᱮᱸ ᱮᱴᱟᱜ ᱱᱚᱡᱚᱨ ᱛᱮ ᱧᱮᱞᱮᱭᱟ ᱟᱨᱠᱤ᱾ ᱢᱮᱝ ᱠᱷᱟᱱ ᱱᱚᱝᱠᱟ ᱫᱚ ᱵᱟᱝ ᱟᱵᱚ ᱨᱤᱱ ᱜᱟᱨ- ᱡᱮᱱ ᱠᱚᱵᱚᱱ ᱵᱩᱡᱷᱟᱹᱣ ᱠᱚᱣᱟ ᱥᱮ ᱡᱟᱦᱟᱸᱭ ᱥᱮᱪᱮᱫ ᱜᱮᱭᱟ ᱵᱚᱱ ᱩᱱᱠᱩ ᱠᱚ ᱡᱟᱦᱟᱸᱭ ᱠᱚᱠᱚ ᱯᱩᱭᱞᱩ ᱛᱮ ᱠᱚ ᱮᱢᱮᱫ ᱛᱟᱵᱚᱱᱟ ᱮᱴᱟᱜ ᱮᱴᱟᱜ ᱡᱟᱭᱜᱟ ᱨᱮ ᱤᱸᱜᱽᱞᱤᱥ ᱢᱟ ᱢᱮᱱᱟᱜ ᱜᱮ ᱥᱟᱶᱛᱮ ᱯᱷᱚᱸᱢ ᱯᱷᱤᱞᱟᱯ ᱚᱠᱛᱚᱪ- ᱪᱩᱥ ᱫᱟᱹᱲᱤᱜ ᱠᱟᱱᱟ ᱵᱚᱱ ᱡᱮ ᱟᱢ ᱪᱤᱫ ᱛᱮ ᱠᱚᱥᱪᱟᱱ ᱮᱢ ᱠᱷᱚᱡᱚᱜ ᱠᱟᱱᱟ ᱟᱨᱠᱤ, ᱦᱮᱸ ᱱᱚᱣᱟ ᱠᱚᱫᱚ ᱦᱟᱸᱜ ᱦᱮᱸᱱᱟᱜᱼᱟ ᱟᱨᱠᱤ᱾ ᱛᱚ ᱚᱱᱟ ᱞᱮᱠᱟᱛᱮᱫ ᱜᱚ ᱵᱟᱵᱟ ᱛᱮᱠᱚ ᱵᱩᱡᱷᱟᱹᱣ ᱞᱟᱹᱠᱛᱤ ᱠᱟᱱᱟ, ᱦᱮᱸ ᱟᱨ ᱟᱹᱭᱩᱨ ᱠᱚᱣᱟᱵᱚᱱ ᱟᱵᱚ ᱟᱵᱚᱣᱟᱜ ᱡᱟᱱᱟᱢ ᱯᱟᱹᱨᱥᱤ ᱛᱮ ᱚᱞᱚᱜ ᱯᱟᱲᱦᱟᱣ, ᱢᱮᱱᱠᱷᱟᱱ ᱚᱞᱚᱜ ᱯᱟᱲᱦᱟᱣ ᱢᱟ ᱚᱞᱚᱜ ᱯᱟᱲᱦᱟᱜ ᱜᱮᱭᱟᱵᱚᱱ ᱮᱸ ᱨᱚᱲ ᱢᱟᱵᱚᱱ ᱨᱚᱲ ᱠᱟᱱ ᱥᱟᱱᱛᱟᱞᱤ ᱛᱮ ᱚᱞ ᱪᱤ ᱤᱭᱟᱹᱛᱮ ᱢᱮᱝᱠᱷᱟᱱ ᱟᱢᱟᱜ ᱡᱩᱫᱤ ᱟᱢᱟᱜ ᱱᱤᱡᱟᱹᱨᱟᱜ ᱵᱷᱟᱥᱟ ᱢᱮᱱᱟᱜ ᱛᱟᱢᱟ, ᱚᱱᱟᱨᱮ ᱪᱤᱠᱤ ᱢᱮᱱᱟᱜ ᱛᱟᱢᱟ, ᱚᱱᱟ ᱡᱩᱫᱤ ᱵᱟᱢ ᱥᱮᱬᱟ ᱞᱮᱱᱠᱷᱟᱱ ᱦᱚᱲ ᱫᱚᱠᱚ ᱞᱟᱸᱫᱟ ᱦᱟᱵᱚᱱᱟ ᱟᱨᱠᱤ ᱵᱟᱝ ᱜᱚᱝᱠᱮ?
ᱦᱳᱭ ᱦᱳᱭ ᱜᱚᱝᱠᱮ ᱮᱠ ᱵᱟᱨᱮ ᱡᱚᱛᱷᱟᱛ ᱠᱟᱛᱷᱟ ᱵᱮᱱ ᱞᱟᱹᱭ ᱠᱮᱫᱟ, ᱟᱸ ᱦᱳᱭ ᱱᱚᱣᱟ ᱫᱚ ᱮᱠ ᱵᱟᱨᱮ ᱟᱹᱰᱤ ᱢᱟᱱᱮ ᱡᱚᱛᱷᱟᱛ ᱠᱟᱛᱷᱟ ᱜᱮᱵᱮᱱ ᱞᱟᱹᱭ ᱠᱮᱫᱟ, ᱟᱵᱮᱱ ᱜᱮ ᱡᱩᱫᱤ ᱡᱟᱦᱟᱸ ᱠᱚᱨᱮ ᱡᱩᱫᱤ ᱮᱸ ᱱᱚᱶᱟ ᱱᱚᱶᱟ ᱮᱠᱷᱚᱱ ᱩᱛᱷᱱᱟᱹᱣ ᱟᱹᱰᱤ ᱡᱟᱹᱥᱛᱤ ᱜᱮ ᱧᱮᱞᱚᱜ ᱠᱟᱱᱟ, ᱦᱮᱸ ᱪᱮᱜ ᱡᱟᱦᱟᱸ ᱠᱚᱨᱮ ᱫᱤᱠᱩ ᱯᱩᱥᱤ ᱡᱩᱫᱤ ᱠᱚ ᱢᱮᱛᱟ ᱵᱤᱱᱼᱟ, ᱡᱩᱫᱤ ᱠᱚ ᱯᱟᱲᱦᱟᱣ ᱫᱟᱲᱮ ᱵᱮᱱ ᱥᱮ ᱛᱟᱦᱚᱞᱮ ᱩᱱ ᱩᱱ ᱛᱚ ᱟᱵᱮᱱ ᱟᱹᱰᱤ ᱞᱟᱡᱟᱣ ᱵᱮᱱ ᱵᱩᱡᱷᱟᱹᱣᱟ ᱟᱨ ᱪᱮᱫ,
ᱢᱤᱫᱴᱟᱝ ᱟᱸ ᱥᱟᱸᱛᱟᱞ ᱦᱩᱭ ᱠᱟᱛᱮᱜ ᱟᱸ ᱟᱵᱚᱣᱟᱜ ᱢᱤᱫᱴᱟᱝ ᱪᱤᱠᱤ ᱢᱮᱱᱟᱜᱼᱟ ᱫᱮᱼ ᱫᱩᱱᱤᱭᱟᱹ ᱨᱮ ᱱᱤᱛᱚᱜ ᱯᱟᱥᱱᱟᱣ ᱮᱫᱟ ᱵᱚᱱ ᱢᱤᱪᱷᱤᱞ ᱮᱫᱟ ᱵᱚᱱ ᱟᱨ ᱮᱫᱟ ᱵᱚᱱ ᱟᱨ ᱡᱩᱫᱤ ᱟᱵᱚ ᱜᱮ ᱵᱟᱵᱚᱱ ᱯᱟᱲᱦᱟᱣ ᱫᱟᱲᱮᱜᱼᱟ, ᱥᱮ ᱱᱚᱣᱟ ᱫᱚ ᱦᱚᱲ ᱨᱮᱱᱟᱜ ᱟᱹᱰᱤ ᱮᱸ ᱞᱟᱡᱟᱣ ᱨᱮᱱᱟᱜ ᱵᱤᱥᱚᱭ ᱟᱸ ᱠᱟᱛᱷᱟ ᱠᱟᱱᱟ, ᱠᱟᱨᱚᱱ ᱟᱵᱩ ᱵᱟᱰᱟᱭ ᱞᱟᱹᱠᱛᱤ ᱠᱟᱱ ᱛᱟᱵᱚᱱᱟ,
ᱦᱳᱭ ᱦᱳᱭ ᱜᱚᱝᱠᱮ ᱟᱹᱰᱤ ᱫᱩᱠ ᱨᱮᱱᱟᱜ ᱠᱟᱛᱷᱟ ᱠᱟᱱᱟ ᱟᱨ ᱪᱮᱫ?
ᱫᱩᱠ ᱨᱮᱱᱟᱜ ᱠᱟᱱ ᱜᱮᱭᱟ ᱜᱚᱝᱠᱮ ᱱᱚᱣᱟ ᱫᱚ ᱞᱟᱦᱟ ᱞᱟᱜᱟᱣᱟᱵᱚᱱᱟ ᱟᱨᱠᱤ ᱟᱵᱚ ᱛᱮᱜᱮ ᱞᱟᱦᱟ ᱞᱟᱜᱟᱣᱟᱵᱚᱱᱟ᱾ ᱱᱚᱣᱟ ᱨᱮᱫᱚ ᱦᱟᱸᱜ ᱚᱠᱚᱭ ᱦᱚᱸ ᱜᱚᱰᱚ ᱫᱚ ᱵᱟᱠᱚ ᱮᱢᱚᱜᱼᱟ, ᱟᱵᱚ ᱦᱩᱸ ᱱᱚᱝᱠᱟ ᱞᱮᱠᱟ ᱛᱮᱜᱮ ᱵᱚᱱ ᱞᱟᱦᱟ ᱪᱟᱞᱟᱜᱼᱟ ᱟᱨᱠᱤ᱾ ᱡᱟᱦᱟᱸ ᱛᱤᱱᱟᱹᱜ ᱞᱤᱧ ᱢᱚᱱᱮᱭᱟ ᱟᱨᱠᱤ ᱟᱨ ᱥᱚᱢᱵᱷᱟᱵ ᱠᱟᱱᱟ ᱜᱚᱝᱠᱮ ᱱᱚᱣᱟ ᱠᱚᱫᱚ ᱢᱟᱲᱟᱝ ᱥᱮᱫ ᱪᱟᱞᱟᱣ ᱨᱮᱱᱟᱜ᱾ ᱵᱟᱭ ᱢᱟᱱᱟᱶᱟᱭ ᱱᱤᱛᱚᱜ ᱦᱟᱸᱜ ᱫᱮ ᱫᱩᱱᱤᱭᱟᱹ ᱨᱮ ᱚᱞᱚᱜ ᱯᱟᱲᱦᱟᱜ ᱨᱮ ᱟᱭᱢᱟ ᱜᱮ ᱦᱮᱸ ᱟᱭᱢᱟ ᱜᱮ ᱧᱮᱞᱚᱜ ᱠᱟᱱᱟ ᱱᱤᱭᱩᱥ ᱠᱷᱚᱵᱚᱨ ᱠᱚᱨᱮ, ᱮᱸ ᱟᱹᱭ ᱢᱮᱭᱟ ᱮᱴᱠᱮ ᱴᱚᱬᱮ ᱥᱤᱨᱡᱟᱹᱣ ᱠᱟᱱᱟ, ᱦᱮᱸ ᱠᱷᱟ ᱯᱚᱨᱤᱠᱷᱟ ᱠᱚ ᱴᱷᱤᱠ ᱥᱟᱺᱦᱤᱡ ᱵᱟᱝ ᱦᱩᱭᱩᱜ ᱠᱟᱱᱟ, ᱱᱚᱣᱟ ᱞᱟᱹᱜᱤᱫ ᱛᱮ ᱪᱮᱠᱟ ᱠᱟᱛᱮᱜ ᱡᱩᱢᱤᱫᱚᱜ ᱞᱟᱜᱟᱣᱟᱵᱚᱱᱟ ᱡᱚᱛᱚᱣᱟᱜ ᱠᱤ ᱟᱨᱠᱤ᱾ ᱥᱟᱶᱛᱟ ᱥᱚᱢᱟᱪ ᱪᱮᱛᱟᱱ ᱦᱚᱸ,
ᱦᱮᱸ ᱦᱮᱸ ᱦᱮᱞᱳ ᱜᱚᱝᱠᱮ ᱟᱹᱞᱤᱧᱟᱜ ᱞᱚ ᱟᱸᱡᱽᱚᱼᱢᱚᱜ ᱠᱟᱱᱟ?
ᱦᱮᱸ ᱟᱸᱡᱽᱚᱼᱢᱚᱜ ᱠᱟᱱᱟ ᱜᱚᱝᱠᱮ, ᱞᱟᱹᱭ ᱵᱤᱱ?
ᱜᱚᱝᱠᱮ ᱢᱮᱱ ᱤᱱᱟᱹᱧ ᱦᱩᱱᱟᱝ ᱟᱞᱟᱝ ᱦᱚᱸ ᱚᱠᱛᱚ ᱠᱚᱫᱚ ᱟᱭᱢᱟ ᱜᱮ ᱦᱩᱭ ᱮᱱᱟ ᱛᱟᱦᱮᱞᱮ ᱢᱟ ᱥᱟᱹᱜᱩᱱ ᱡᱚᱦᱟᱨ ᱟᱨ ᱪᱮᱫ?
ᱦᱳᱭ ᱜᱚᱝᱠᱮ ᱥᱟᱹᱜᱩᱱ ᱡᱚᱦᱟᱨ᱾
ᱟᱨᱪᱮ ᱚᱠᱛᱚ ᱠᱚᱫᱚ ᱟᱭᱢᱟ ᱜᱮ ᱦᱩᱭ ᱟᱠᱟᱱᱟ ᱟᱨ
ᱜᱚᱝᱠᱮ ᱛᱤᱱᱟᱹᱜ ᱦᱩᱭᱱᱟ ᱟᱪᱪᱷᱟ ᱟᱪᱪᱷᱟ ᱦᱩᱭ ᱦᱮᱡ ᱟᱠᱟᱱᱟ ᱜᱚᱝᱠᱮ